ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱨᱚᱲ ᱠᱚ ᱟᱸᱡᱚᱢ ᱧᱟᱢ ᱠᱟᱱᱟ?
ᱦᱮᱸ ᱨᱚᱲ ᱠᱚ ᱴᱷᱤᱠ ᱴᱷᱟᱠ ᱜᱮ ᱟᱸᱡᱚᱢᱚᱜ ᱠᱟᱱᱟ᱾
ᱦᱩᱸ ᱟᱪᱷᱟ᱾ ᱦᱮᱸ ᱱᱮᱴᱣᱟᱨᱠ ᱠᱚ ᱪᱮᱫ ᱞᱮᱠᱟ ᱫᱟᱨᱮ ᱤᱥᱩᱭᱟᱭ ᱠᱚᱞ ᱠᱚ ᱵᱟᱝ ᱪᱟᱞᱟᱣ ᱦᱚᱫᱚᱜᱼᱟ᱾
ᱦᱚᱭ ᱴᱷᱤᱠ ᱟᱫᱚ ᱠᱷᱟᱱ ᱦᱮᱸ ᱞᱟᱹᱭ ᱢᱮ
ᱞᱟᱹᱭᱫᱟᱹᱧ ᱡᱮ ᱚᱱᱠᱟ ᱢᱟᱱᱮ ᱵᱟᱨ ᱯᱮ ᱡᱟᱭᱜᱟ ᱱᱚᱜ-ᱚᱭ ᱤᱧ ᱴᱨᱟᱭ ᱠᱮᱫᱟ ᱞᱟᱦᱟᱛᱮ ᱩᱱᱫᱚ ᱵᱟᱝᱜᱮ ᱪᱟᱞᱟᱜ ᱠᱟᱱ ᱛᱟᱦᱮᱸ᱾ ᱦᱮᱸ ᱱᱤᱛ ᱱᱟ ᱪᱟᱞᱟᱭ ᱮᱱᱟ᱾
ᱟᱪᱪᱷᱟ ᱟᱪᱪᱷᱟ ᱴᱷᱤᱠ ᱜᱮᱭᱟ᱾
ᱟᱨ ᱞᱟᱦᱟ ᱥᱮᱜ ᱞᱟᱝ ᱜᱟᱞᱢᱟᱨᱟᱣᱟ ᱛᱚ ᱞᱟᱹᱭ ᱛᱟᱞᱟᱝ ᱢᱮ ᱪᱮᱜ ᱴᱚᱯᱤᱠ ᱤᱫᱤ ᱠᱟᱛᱮᱫ ᱜᱟᱞᱢᱟᱨᱟᱣ ᱦᱩᱭᱩᱜᱼᱟ᱾
ᱮᱜ ᱦᱮᱦᱮᱢ ᱴᱚᱯᱤᱠ᱾ᱹ ᱫᱤᱱᱟᱹᱢ ᱡᱤᱭᱚᱱ᱾
ᱟᱪᱪᱷᱟ ᱟᱪᱪᱷᱟ ᱫᱤᱱᱟᱹᱢ ᱡᱤᱭᱚᱱ ᱵᱟᱝ᱾
ᱦᱩᱸ
ᱴᱷᱤᱠ ᱜᱮᱭᱟ ᱛᱟᱦᱞᱮ ᱱᱤᱛᱛᱟᱢ ᱪᱮᱜ ᱮᱢ ᱪᱤᱠᱟᱹᱭᱮᱫᱟ?
ᱦᱮᱸ ᱱᱤᱛᱚᱝ ᱚᱱᱠᱟ ᱫᱚ ᱪᱮᱫ ᱦᱚᱸ ᱵᱟᱝᱼᱟ, ᱡᱟᱣ ᱚᱜ-ᱚᱭ ᱠᱟᱹᱡ ᱥᱴᱟᱰᱤ ᱵᱟᱲᱟᱭ ᱦᱩᱭᱩᱜ ᱠᱟᱱ ᱛᱟᱦᱮᱸᱱ ᱥᱴᱟᱰᱤ ᱵᱟᱲᱟ ᱠᱟᱛᱮᱫ ᱱᱚᱜᱼᱚᱭ ᱠᱟᱹᱡ ᱫᱩᱲᱩᱵ ᱵᱟᱲᱟ ᱦᱳᱭ ᱟᱠᱟᱱᱟ᱾
ᱟᱪᱪᱷᱟ ᱟᱻ ᱛᱟᱦᱞᱮ ᱟᱢ ᱫᱚ ᱮᱠᱷᱟᱱ ᱯᱟᱹᱴᱷᱩᱣᱟᱹ ᱠᱟᱱ ᱜᱮᱭᱟᱢ ᱛᱟᱦᱞᱮ ᱦᱮᱸ ᱵᱟᱝ?
ᱦᱮᱸ ᱦᱮᱸ ᱯᱟᱹᱴᱷᱣᱟᱹ ᱠᱟᱱ ᱜᱤᱭᱟᱹᱧ ᱾
ᱟᱪᱪᱷᱟ ᱟᱪᱪᱷᱟ ᱾
ᱛᱟᱞᱦᱮ ᱡᱚᱢ ᱵᱟᱲᱟ ᱠᱚ
ᱦᱩᱸ ᱡᱚᱢ ᱵᱟᱲᱟ ᱠᱚᱫᱚ ᱥᱮᱛᱟᱜ ᱨᱮᱜᱮ ᱦᱩᱭ ᱟᱠᱟᱱᱟ ᱾
ᱟᱪᱪᱷᱟ ᱾
ᱦᱮᱸ ᱟᱢ ᱜᱮ ᱪᱮᱜ ᱠᱚᱢ ᱪᱤᱠᱟᱹ ᱵᱟᱲᱟᱭᱮᱫ-ᱟ?
ᱦᱮᱸ ᱤᱧ ᱦᱚᱸ ᱱᱚᱜᱼᱚᱭ ᱾ ᱫᱩᱲᱩᱵ ᱵᱟᱲᱟ ᱠᱟᱹᱱᱟᱹᱧ ᱪᱮᱫ ᱦᱚᱸ ᱵᱟᱹᱧ ᱪᱤᱠᱟᱹᱭᱮᱫ-ᱟ ᱾ ᱠᱷᱟᱱ ᱯᱷᱳᱱᱤᱧ ᱧᱮᱞᱮᱫ ᱛᱟᱦᱮᱸ ᱠᱷᱟᱱ ᱾
ᱟᱻ ᱟᱪᱪᱷᱟ ᱾
ᱟᱫᱚ ᱫᱟᱠᱟ ᱥᱮ ᱠᱷᱟᱹᱡᱟᱹᱲᱤᱢ ᱡᱚᱢ ᱠᱮᱫᱟ ᱥᱮᱛᱟᱜ ᱨᱮᱫᱚ?
ᱦᱮᱸ ᱠᱷᱟᱹᱡᱟᱹᱲᱤ ᱜᱮ ᱡᱚᱢ ᱵᱟᱲᱟ ᱦᱩᱭᱩᱜ ᱠᱟᱱᱟ ᱫᱟᱠᱟ ᱫᱚ ᱩᱱᱟᱹᱜ ᱢᱟᱱᱮ ᱵᱟᱦᱟᱨᱮ ᱛᱟᱦᱮᱸ ᱠᱟᱱᱟ ᱛᱚ ᱱᱤᱡᱮ ᱛᱮ ᱤᱥᱤᱱ ᱠᱟᱛᱮᱫ ᱱᱟᱦᱜ ᱟᱫᱚ ᱩᱱᱟᱹᱜ ᱥᱮᱛᱟᱜ ᱛᱚᱦᱟᱸᱜ ᱵᱟᱝ ᱤᱥᱤᱱ ᱦᱩᱭᱩᱜᱼᱟ᱾ ᱡᱟᱠ ᱚᱱᱟ ᱟᱨ ᱠᱟᱹᱡ ᱵᱤᱞᱚᱢ ᱠᱟᱛᱮᱜ ᱦᱟᱸᱜ ᱤᱥᱤᱱ ᱵᱟᱲᱟ ᱫᱷᱩᱨᱟᱹᱣ ᱦᱩᱭᱩᱜᱼᱟ ᱦᱟᱸᱜ ᱾
ᱦᱮᱸ ᱦᱮᱸ ᱾
ᱦᱩᱸ ᱾
ᱟᱪᱪᱷᱟ ᱾
ᱟᱢ ᱫᱚ ᱪᱮᱜ ᱠᱚᱢ ᱪᱤᱠᱟᱹ ᱵᱟᱲᱟᱭ ᱜᱮᱭᱟ?
ᱤᱧ ᱦᱚᱸ ᱢᱟᱱᱮ ᱤᱥᱴᱩᱰᱮᱱᱴ ᱜᱮ ᱠᱟᱹᱱᱟᱹᱧ ᱥᱮ ᱯᱟᱹᱴᱷᱩᱣᱟᱹ ᱜᱮ ᱠᱟᱹᱱᱟᱹᱧ ᱾ ᱟᱫᱚ ᱠᱷᱟᱱ ᱱᱤᱛᱚᱜ ᱫᱚ ᱟᱯᱟᱛᱚᱛᱚ ᱟᱫᱚ ᱪᱮᱫ ᱦᱚᱸ ᱵᱟᱹᱧ ᱪᱤᱠᱟᱹᱭᱮᱫᱟ ᱦᱟᱸᱜ-ᱠᱷᱟᱱ ᱱᱤᱛᱚᱜ ᱫᱚ ᱫᱩᱲᱩᱵ ᱵᱟᱲᱟ ᱦᱩᱭᱩ ᱟᱠᱟᱱᱟ ᱾ ᱛᱷᱚᱲᱟ ᱜᱟᱱ ᱢᱟᱱᱮᱧ ᱨᱩᱣᱟᱹ ᱵᱟᱲᱟᱜ ᱠᱟᱱᱟ ᱠᱟᱴᱤᱡ
ᱟᱫᱚ ᱦᱮᱸ ᱱᱚᱜ-ᱚᱭ ᱦᱚᱭ ᱦᱤᱸᱥᱤᱫ ᱜᱮᱛᱚ ᱚᱱᱠᱟᱱᱟ ᱨᱩᱣᱟᱹ-ᱟᱡᱟᱨ ᱢᱟ ᱾ ᱦᱟᱡᱩᱜ ᱜᱮᱭᱟ ᱾
ᱦᱚᱭ ᱦᱚᱭ ᱴᱷᱤᱠ ᱾
ᱟᱪᱪᱷᱟ ᱾
ᱛᱟᱦᱚᱞᱮ ᱱᱮᱛᱚᱜ ᱫᱚ ᱚᱲᱟᱜ ᱠᱚᱨᱮ ᱜᱮ ᱥᱮ ᱚᱱᱠᱟ ᱵᱟᱦᱨᱮ ᱠᱚᱨᱮ ᱜᱮ?
ᱮᱸᱻ ᱱᱤᱛᱚᱜ ᱫᱚ ᱵᱟᱦᱨᱮ ᱥᱮᱫ ᱨᱮᱜᱮ ᱢᱤᱱᱟᱹᱧᱟ ᱦᱟᱸᱜ ᱠᱷᱟᱱ ᱾ ᱮᱸᱻ ᱱᱚᱛᱮ ᱵᱷᱟᱲᱟ ᱚᱲᱟᱜ ᱨᱮ ᱾
ᱟᱪᱪᱷᱟ - ᱟᱪᱪᱷᱟ ᱾
ᱦᱮᱸ ᱾
ᱦᱩᱸ ᱦᱩᱸ ᱚᱞᱚᱜ-ᱯᱟᱲᱦᱟᱜ ᱡᱤᱭᱚᱱ ᱫᱚ ᱱᱚᱝᱠᱟ ᱜᱮ ᱵᱟᱦᱨᱮ ᱠᱚᱨᱮ ᱜᱮ ᱠᱷᱟᱸᱰᱟᱣ ᱦᱩᱭᱩᱜ
ᱦᱚᱭ ᱦᱚᱭ ᱦᱚᱭ ᱟᱪᱪᱷᱟ ᱾ ᱦᱮᱸ ᱚᱱᱛᱮ ᱦᱚᱞᱟ ᱫᱟᱜ ᱡᱟᱹᱲᱤ ᱠᱮᱫᱟ ᱥᱮ ᱵᱟᱝ?
ᱦᱮᱸ ᱱᱚᱛᱮ ᱫᱟᱜ ᱡᱟᱹᱲᱤ ᱠᱮᱫᱟᱭ ᱚᱱᱠᱟ ᱛᱟᱨᱟᱥᱤᱧ ᱵᱮᱲᱟ ᱥᱮ ᱱᱮ ᱫᱟᱜ ᱡᱟᱹᱲᱤ ᱠᱮᱫᱟ ᱟᱨ ᱧᱤᱫᱟᱹ ᱵᱮᱲᱟ ᱫᱚ ᱡᱟᱭᱦᱳᱠ ᱚᱱᱠᱟ ᱴᱤᱯ-ᱴᱤᱯ ᱮ ᱡᱚᱨᱚ ᱵᱟᱲᱟᱭᱮᱫ ᱛᱟᱦᱮᱸᱫ ᱾
ᱟᱪᱪᱷᱟ ᱟᱪᱪᱷᱟ ᱾
ᱛᱟᱨᱯᱚᱨᱮ ᱚᱱᱛᱮ ᱱᱤᱛᱚᱜ ᱵᱟᱯᱞᱟ ᱠᱚᱫᱚ ᱦᱩᱭ ᱫᱚ ᱵᱟᱝ ᱦᱩᱭᱩᱜ ᱠᱟᱱᱟ᱾
ᱦᱮᱸ ᱵᱟᱯᱞᱟ ᱠᱚᱫᱚ ᱦᱩᱭ ᱵᱟᱲᱟᱜ ᱠᱟᱱᱟ ᱡᱟᱦᱳᱠ ᱦᱚᱸᱜ-ᱚᱭ ᱦᱟᱸᱜ᱾ ᱢᱤᱫᱴᱟᱝ ᱱᱮᱣᱛᱟ ᱦᱮᱡ ᱟᱠᱟᱜ ᱞᱮ ᱢᱤᱫᱴᱟᱝ ᱟᱞᱮ ᱨᱮᱱ ᱥᱤᱱᱤᱭᱟᱨ ᱦᱚᱲ᱾
ᱟᱪᱪᱷᱟ ᱟᱪᱪᱷᱟ᱾
ᱢᱟᱱᱮ ᱟᱞᱮ ᱥᱟᱶᱜᱮ ᱛᱟᱦᱮᱱ ᱛᱟᱦᱮᱸᱫ ᱩᱱᱤᱭᱟᱜᱼᱼ ᱥᱟᱨ ᱥᱟᱹᱜᱩᱱ ᱢᱮᱱᱟᱜ ᱛᱟᱭᱟ ᱦᱟᱸᱜ᱾
ᱟᱪᱪᱷᱟ᱾
ᱱᱚᱝᱠᱟ ᱢᱟᱱᱮᱼᱼ ᱦᱩᱸ ᱵᱟᱯᱞᱟ ᱠᱚᱫᱚ ᱱᱮᱛᱟᱨ ᱫᱚ ᱵᱷᱟᱜᱤ ᱛᱮ ᱵᱟᱯᱞᱟ ᱫᱚ ᱟᱹᱰᱤ ᱠᱚᱢ ᱜᱮᱛᱚ ᱧᱟᱢᱚᱜᱼᱼ ᱡᱟᱭᱦᱳᱠ ᱵᱚᱪᱷᱚᱨ ᱫᱤᱱ ᱨᱮ ᱢᱤᱫᱴᱟᱝ ᱵᱟᱯᱞᱟ ᱧᱟᱢᱚᱜᱼᱟ ᱥᱮ ᱵᱟᱝ ᱧᱟᱢᱚᱜ-ᱟ ᱞᱟᱹᱭ ᱵᱟᱝ ᱜᱟᱱᱚᱜᱼᱟ᱾
ᱦᱮᱸ ᱦᱮᱸ ᱦᱮᱸ᱾
ᱱᱮᱛᱟᱨ ᱢᱟ ᱡᱩᱣᱟᱹᱱ ᱠᱚᱦᱚᱸ ᱵᱟᱝ ᱠᱚ ᱰᱟᱦᱟᱨᱚᱜ ᱠᱟᱱᱟ ᱠᱚ᱾
ᱦᱮᱸ ᱴᱷᱤᱠ ᱴᱷᱤᱠ ᱠᱟᱛᱷᱟᱢ ᱞᱟᱹᱭ ᱠᱮᱫᱟ᱾ ᱱᱮᱛᱟᱨ ᱫᱚᱼᱼ ᱟᱠᱚ ᱠᱩᱥᱤ ᱛᱮᱜᱮ ᱠᱚ ᱵᱟᱯᱞᱟᱜ ᱠᱟᱱᱟ ᱦᱮᱸ ᱥᱮ,
ᱦᱩᱸ
ᱦᱩᱸ ᱟᱫᱚ ᱟᱠᱷᱟᱱᱼᱼ ᱩᱱᱤ ᱫᱚ ᱪᱮᱫ ᱞᱮᱠᱟ ᱵᱟᱯᱞᱟ ᱫᱚ ᱦᱟᱸᱜ-ᱠᱷᱟᱱ ᱪᱮᱫ ᱞᱮᱠᱟ ᱦᱩᱭᱩᱜ ᱞᱟᱹᱜᱤᱫᱼᱼ
ᱦᱩᱸ ᱵᱟᱯᱞᱟ ᱫᱚᱼᱼ ᱦᱩᱸ ᱢᱟᱱᱮ ᱦᱟᱸᱜ ᱪᱮᱫ ᱞᱮᱠᱟᱢ ᱦᱚᱪᱚᱭᱮᱫᱟ ᱵᱟᱹᱧ ᱵᱩᱡᱷᱟᱣ ᱞᱮᱫᱟ᱾
ᱢᱟᱱᱮ ᱵᱟᱯᱞᱟ ᱫᱚ ᱟᱹᱰᱤ ᱨᱚᱠᱚᱢ ᱵᱟᱯᱞᱟ ᱢᱮᱱᱟᱜᱼᱟ ᱛᱚ ᱟᱫᱚ ᱟᱠᱷᱟᱱ ᱚᱠᱟᱴᱟᱜ ᱵᱟᱯᱞᱟᱼᱼ ᱦᱚᱸ ᱢᱟᱱᱮ ᱠᱟᱱᱟ ᱦᱳᱭᱳᱜ ᱠᱟᱱᱟ ᱟᱨᱠᱤ᱾
ᱫᱩᱣᱟᱹᱨ ᱵᱟᱯᱟᱨ ᱟᱨᱠᱤ ᱦᱟᱸᱜ ᱦᱩᱭᱩᱜ ᱠᱟᱱᱟ᱾
ᱟᱪᱪᱷᱟ ᱫᱩᱣᱟᱹᱨ ᱵᱟᱯᱞᱟ᱾
ᱦᱩᱸ
ᱟᱪᱪᱷᱟ ᱟᱪᱪᱷᱟ᱾
ᱵᱟᱯᱞᱟ ᱨᱮᱱᱟᱜᱢᱟ ᱚᱱᱠᱟ ᱠᱤᱪᱩ ᱦᱟᱴᱼᱼ ᱴᱤᱧ ᱢᱮᱱᱟ ᱟᱹᱰᱤ ᱜᱟᱱ ᱜᱮ ᱡᱚᱛᱚ ᱠᱤᱪᱷᱩ ᱛᱚ ᱵᱟᱢ ᱵᱟᱲᱟᱭᱟ ᱚᱱᱟ ᱵᱟᱲᱟᱭ ᱞᱮᱠᱟ ᱛᱮᱫᱚᱼᱼ ᱡᱟᱭᱦᱳᱠ ᱱᱚᱣᱟ ᱴᱩᱠᱩ ᱜᱮ ᱟᱡᱚᱸᱢ ᱵᱟᱲᱟ ᱦᱩᱭ ᱠᱟᱱᱟ ᱫᱩᱣᱟᱹᱨ ᱵᱟᱯᱞᱟ ᱟᱨ ᱢᱤᱫᱴᱟᱝ ᱟᱸᱜᱤᱨ ᱵᱟᱯᱞᱟᱼᱼ
ᱦᱩᱸ
ᱟᱨ ᱚᱠᱟᱦᱚ ᱱᱟᱥᱮ ᱵᱟᱹᱱᱩᱜᱼᱟ ᱚᱱᱟ ᱫᱚ ᱠᱳᱱᱚ ᱴᱷᱤᱠ ᱵᱟᱹᱧ ᱵᱟᱲᱟᱭᱟ᱾
ᱟᱪᱪᱷᱟ ᱟᱪᱪᱷᱟ
ᱦᱮᱸ ᱦᱩᱸ
ᱦᱮᱸ ᱦᱮᱸ᱾ ᱫᱩᱣᱟᱹᱨ ᱵᱟᱯᱞᱟ ᱟᱨ ᱵᱮᱥᱤ ᱚᱠᱟᱜ ᱵᱮᱥᱤᱴᱟᱜ ᱚᱠᱟᱴᱟᱜ ᱧᱮᱞᱚᱜ ᱠᱟᱱᱟ ᱟᱨᱠᱤ ᱫᱩᱣᱟᱹᱨ ᱵᱟᱯᱞᱟᱼᱼ ᱵᱟᱯᱞᱟ ᱵᱟᱫ ᱠᱟᱛᱮᱫ
ᱵᱮᱥᱤᱴᱟᱜ ᱫᱚ ᱱᱚᱣᱟ ᱟᱸᱜᱤᱨ ᱵᱟᱯᱞᱟ ᱠᱚᱜᱮ ᱵᱟᱹᱲᱛᱤ ᱧᱮᱞᱚᱜ ᱠᱟᱱᱟ᱾
ᱟᱪᱪᱷᱟ ᱟᱪᱪᱷᱟ ᱟᱸᱜᱤᱨ ᱵᱟᱯᱞᱟ ᱫᱚ ᱚᱠᱟᱞᱮ ᱞᱮᱠᱟ ᱪᱚᱝ᱾
ᱟᱸᱜᱤᱨ ᱵᱟᱯᱞᱟ ᱫᱚ ᱢᱟᱱᱮ ᱟᱝᱜᱤᱨ ᱚᱱᱟ ᱦᱚᱸᱠᱚ ᱢᱮᱱᱟ ᱠᱚ ᱥᱮ ᱵᱟᱝ ᱡᱟᱭᱦᱳᱠ᱾ ᱞᱟᱹᱭ ᱵᱟᱲᱟ ᱦᱩᱭᱩᱜ ᱜᱮ ᱛᱚ ᱦᱟᱸᱜᱼᱼ ᱡᱟᱦᱟᱸ ᱟᱫᱚ ᱟᱹᱠᱤᱱ ᱠᱩᱥᱤ ᱠᱩ ᱯᱩᱥᱤᱛᱮᱼᱼ ᱴᱷᱟᱶ ᱠᱟᱱᱟ ᱠᱤᱱᱼᱼ ᱟᱫᱚ ᱵᱤᱱ ᱵᱟᱯᱞᱟᱛᱮ ᱤᱫᱤ ᱠᱮᱫᱮᱭᱟᱭ᱾ ᱟᱫᱚ ᱚᱱᱟᱜᱮ ᱵᱟᱱᱟ ᱟᱛᱳ ᱦᱚᱲ ᱫᱩᱲᱩᱵ ᱢᱤᱫ ᱠᱟᱛᱮ ᱚᱱᱟ ᱩᱱᱠᱤᱱ ᱠᱚ ᱵᱟᱦᱟ ᱥᱟᱶᱦᱟ ᱠᱟᱠᱤᱱᱟ ᱠᱚ ᱠᱚᱲᱟ ᱚᱲᱟᱜ ᱨᱮᱜᱮ ᱦᱟᱸᱜ ᱵᱟᱝᱠᱷᱟᱱ ᱟᱵᱚ ᱫᱩᱣᱟᱹᱨ ᱵᱟᱯᱞᱟ ᱫᱚ ᱠᱩᱲᱤ ᱚᱲᱟᱜ ᱨᱮ ᱵᱟᱯᱞᱟ ᱫᱚ ᱦᱩᱭᱩᱜ ᱥᱮ᱾
ᱦᱮᱸ ᱦᱮᱸ
ᱟᱪᱪᱷᱟ ᱟᱪᱪᱷᱟ ᱦᱮᱸ ᱟᱫᱚ ᱦᱟᱜ ᱠᱷᱟᱱ ᱱᱮᱛᱟᱨ ᱢᱟ ᱨᱟᱭᱵᱟᱨ ᱠᱚᱦᱚᱸ ᱟᱹᱰᱤ ᱠᱚᱢ ᱠᱚ ᱧᱮᱞᱚᱜ ᱦᱩᱭᱩᱜ ᱠᱟᱱᱟ ᱦᱮᱸᱥᱮ ᱱᱮᱛᱟᱨ ᱢᱟ ᱡᱟᱸᱦᱟᱸ ᱰᱤᱡᱤᱴᱮᱞ ᱡᱩᱜᱽ ᱨᱮ ᱥᱮᱴᱮᱨ ᱠᱟᱱᱟ ᱵᱚᱱ ᱛᱚ ᱟᱫᱚ ᱠᱷᱟᱱ ᱨᱟᱭᱵᱟᱨ ᱢᱟᱱᱮ ᱠᱷᱟᱱ ᱚᱱᱞᱟᱭᱤᱱ ᱛᱮ ᱨᱟᱭᱵᱟᱨᱚᱜ ᱠᱟᱱᱟ ᱵᱚ ᱵᱟᱝ ᱟᱸᱡᱚᱢ ᱧᱟᱢᱚᱜ ᱠᱟᱱᱟ ᱨᱚᱲ ᱤᱧᱟᱹᱜ᱾
ᱵᱟᱡ